ᱦᱮᱞᱳ ᱜᱚᱝᱠᱮ ᱦᱮᱞᱳ ᱜᱚᱝᱠᱮ ᱟᱸᱡᱚᱢᱚᱜ ᱠᱟᱱᱟ?
ᱦᱳᱭ ᱦᱳᱭ ᱟᱸᱡᱚᱢ ᱧᱟᱢᱚᱜ ᱠᱟᱱᱟ ᱟᱢ ᱤᱧᱟᱹᱜ ᱨᱚᱲᱮᱢ ᱟᱸᱡᱚᱢ ᱧᱟᱢᱮᱫ ᱠᱟᱱᱟ? ᱦᱳᱭ ᱟᱸᱡᱚᱢᱚᱜ ᱠᱟᱱᱟ ᱤᱧᱟᱹᱜ ᱨᱚᱲᱮᱢ ᱟᱸᱡᱚᱢ ᱧᱟᱢᱫᱟ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱟᱪᱪᱷᱟ ᱢᱟ ᱛᱚᱵᱮ ᱞᱟᱹᱭ ᱛᱟᱞᱟᱝ ᱢᱮ᱾ ᱪᱮᱫ ᱞᱟᱝ ᱜᱚᱞᱯᱚᱭᱟ ᱪᱮᱫ ᱪᱤᱠᱟ ᱱᱤᱛ ᱫᱚ ᱚᱸᱭ ᱫᱟᱜ ᱫᱟᱭ ᱟᱞᱮᱥᱮᱫ ᱫᱚ ᱟᱫᱚ ᱛᱷᱚᱲᱟ ᱱᱚᱜ ᱚᱚᱭ ᱡᱚᱢ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱜ ᱫᱟᱜ ᱠᱚ ᱧᱩ ᱵᱟᱲᱟ ᱦᱩᱭᱩᱜ ᱠᱟᱱᱟ ᱟᱢ ᱜᱮ ᱪᱮᱫ ᱮᱢ ᱪᱮᱠᱟᱭᱮᱫᱟ?
ᱦᱚᱸᱜ-ᱚᱭ ᱠᱤᱫᱩᱵ ᱵᱟᱲᱟ ᱠᱟᱛᱮᱜ ᱱᱚᱜ-ᱚᱱᱛᱮ ᱜᱚᱰᱟ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ
ᱟᱪᱪᱷᱟ ᱟᱪᱪᱷᱟ
ᱢᱮᱱᱫᱤᱧ ᱛᱚᱵᱮ ᱫᱟᱜ ᱮᱫ ᱫᱚᱭ ᱟᱯᱮ ᱥᱮᱫ ᱫᱚ ᱮᱠᱷᱚᱱ ᱦᱮᱵᱟᱝ ᱥᱮ ᱪᱮᱫ?
ᱦᱚᱸ ᱦᱚᱸ
ᱢᱮᱱᱫᱟᱹᱧ ᱫᱟᱜ ᱮᱫᱟᱭ ᱛᱚᱵᱮ ᱱᱤᱛᱚᱜ ᱟᱯᱮ ᱥᱮᱫ ᱫᱚ ᱢᱮᱱᱫᱤᱧ ᱫᱟᱜ ᱛᱚ ᱢᱮᱱᱫᱟᱤᱧ ᱦᱩᱲᱩ ᱠᱚ ᱨᱮᱦᱚᱭ ᱫᱚ ᱮᱦᱚᱵ ᱮᱱᱟ ᱥᱮ ᱵᱟᱝ?
ᱜᱚᱝᱠᱮ ᱤᱧ ᱫᱚ ᱵᱟᱨᱦᱮ ᱨᱮᱧ ᱛᱟᱦᱮᱱᱟ ᱛᱚ ᱟᱞᱮ ᱫᱚ ᱱᱚᱰᱮ ᱡᱟᱦᱟᱸ ᱥᱚᱦᱚᱨ ᱵᱟᱡᱟᱨ ᱠᱟᱱᱟ ᱛᱚ ᱱᱚᱰᱮ ᱫᱚ ᱟᱫᱚ ᱱᱚᱱᱛᱮ ᱫᱚ ᱦᱩᱲᱩ ᱠᱚᱫᱚ ᱵᱟᱠᱩ ᱨᱚᱦᱚᱭ ᱜᱮᱭᱟ ᱵᱚᱞᱮ ᱟᱫᱚ ᱟᱯᱮᱥᱮᱫ ᱜᱮ ᱪᱮᱫ ᱞᱮᱠᱟ ᱥᱮ ᱟᱛᱩ ᱠᱚᱨᱮ ᱜᱮ ᱪᱮᱫ ᱞᱮᱠᱟ ᱪᱟᱞᱟᱜ ᱠᱟᱱᱟ ᱜᱚᱝᱠᱮ? ᱥᱟᱱᱟᱢ ᱠᱷᱚᱵᱚᱨ ᱵᱟᱹᱧ ᱵᱟᱲᱟᱭᱟ᱾
ᱦᱳᱭ ᱟᱞᱮ ᱥᱮᱫ ᱫᱚ ᱚᱱᱠᱟ ᱫᱚ ᱟᱹᱣᱨᱤ ᱫᱟᱠᱟᱭ ᱠᱷᱟᱹᱞᱤ ᱡᱟᱹᱯᱩᱫ ᱫᱚ ᱡᱟᱹᱯᱩᱫᱮᱫ ᱜᱮᱭᱟᱭ ᱫᱟᱜ ᱫᱚ ᱵᱟᱭ ᱫᱟᱜ ᱮᱫ ᱠᱟᱱᱛᱮ ᱚᱱᱟ ᱦᱚᱛᱮᱡ ᱛᱮ ᱟᱹᱣᱨᱤᱭ ᱮᱦᱚᱫᱚᱜᱼᱟ
ᱟᱪᱪᱷᱟ ᱟᱪᱪᱷᱟ ᱦᱮᱸ ᱪᱟᱥᱵᱟᱥ ᱫᱤᱱ ᱦᱚᱸ ᱠᱟᱱ ᱜᱮᱭᱟ ᱵᱚᱞᱮ ᱟᱫᱚ ᱪᱟᱥ ᱵᱟᱥ ᱦᱚᱸ ᱠᱚᱨᱟᱣ ᱫᱚ ᱞᱟᱹᱠᱛᱤ ᱠᱟᱱᱟ ᱪᱮᱫᱟᱜ ᱡᱮ ᱟᱵᱩ ᱟᱹᱛᱩ ᱠᱚᱨᱮ ᱵᱟᱵᱩ ᱪᱟᱥ ᱞᱮᱠᱷᱟᱡ ᱟᱞᱮ ᱡᱟᱦᱟᱸ ᱥᱚᱦᱚᱨ ᱵᱟᱡᱟᱨ ᱞᱮ ᱢᱮᱱᱟᱜ ᱞᱮᱭᱟ ᱟᱞᱮ ᱦᱚᱸ ᱡᱚᱢ ᱵᱟᱞᱮ ᱧᱟᱢᱟ ᱢᱮᱱᱫᱚ ᱟᱞᱮ ᱵᱚᱞᱛᱮ ᱤᱧ ᱦᱚᱸ ᱟᱨᱠᱤ ᱟᱹᱛᱩ ᱨᱮᱱ ᱠᱚᱲᱟ ᱠᱟᱱ ᱜᱤᱭᱟᱹᱧ ᱢᱮᱱᱠᱷᱟᱱ ᱤᱧ ᱫᱚ ᱛᱷᱚᱲᱟ ᱵᱟᱨᱦᱮ ᱨᱮ ᱢᱤᱱᱟᱹᱧ ᱠᱟᱫᱤᱧᱟ ᱢᱳᱴᱟᱢᱩᱴᱤ ᱫᱚᱥ ᱯᱚᱱᱮᱨᱚ ᱵᱚᱪᱷᱚᱨ ᱫᱷᱚᱨᱮ ᱟᱫᱚ ᱚᱱᱟᱜᱮ ᱟᱫᱚ ᱚᱲᱟᱜ ᱠᱚ ᱠᱩ ᱵᱟᱹᱧ ᱥᱮᱱ ᱵᱟᱲᱟᱣ ᱠᱟᱱᱟ ᱟᱭᱢᱟ ᱫᱤᱱ ᱜᱮ ᱢᱚᱴᱟ ᱢᱩᱴᱤ ᱵᱚᱪᱷᱚᱨ ᱨᱮ ᱢᱤᱫ ᱫᱷᱟᱱ ᱜᱤᱧ ᱪᱟᱞᱟᱜᱼᱟ᱾
ᱦᱮᱸ
ᱟᱫᱚ ᱜᱚᱝᱠᱮ ᱟᱢ ᱫᱚ ᱪᱮᱫ ᱠᱚᱢ ᱪᱮᱠᱟ ᱵᱟᱲᱟᱭ ᱜᱮᱭᱟ?
ᱦ ᱮᱠᱷᱚᱱ ᱫᱚ ᱚᱲᱟᱜ ᱠᱚᱨᱮᱜ ᱟᱯᱟᱚᱛᱚ ᱫᱩᱲᱩᱵ ᱟᱠᱟᱱᱟᱹᱧ ᱥᱚᱨᱤᱨ
ᱦᱳᱭ ᱦᱳᱭ ᱚᱱᱟ ᱢᱟ ᱦᱚᱭ ᱜᱮ ᱚᱱᱟ ᱪᱷᱟᱰᱟ ᱠᱟᱛᱮᱫ ᱪᱮᱫ ᱮᱢ ᱪᱮᱠᱟ ᱵᱟᱲᱟᱭᱟ ᱜᱚᱢᱠᱮ
ᱚᱱᱟ ᱮᱠᱷᱚᱱ ᱫᱚ ᱵᱚᱞ ᱠᱚᱜᱮ ᱠᱷᱮᱞᱳ ᱦᱩᱭᱩᱜ ᱠᱟᱱᱟ᱾ ᱠᱟᱹᱢᱤ ᱠᱚᱫᱚ ᱮᱠᱷᱚᱱ ᱫᱚ ᱫᱩᱲᱩᱵ ᱦᱩᱭ ᱟᱠᱟᱱᱟ ᱮᱠᱷᱚᱱ ᱫᱚ᱾
ᱦᱩᱸ ᱦᱳᱭ ᱦᱳᱭ ᱵᱞ ᱠᱚᱦᱚᱸ ᱠᱷᱮᱞ ᱜᱮᱭᱟ ᱴᱷᱤᱠ ᱜᱮᱭᱟ ᱚᱱᱟ ᱠᱚᱫᱚ ᱢᱮᱱᱠᱷᱟᱱ ᱤᱧᱤᱧ ᱢᱮᱱ ᱦᱚᱪᱚᱭᱮᱫᱟ ᱵᱚᱞᱮ ᱚᱞᱚᱜ ᱯᱟᱲᱦᱟᱜ ᱥᱮ ᱡᱟᱦᱟᱱ ᱠᱟᱹᱢᱤ ᱠᱚᱨᱮ ᱡᱩᱠᱛ ᱡᱚᱯᱲᱟᱣ ᱢᱮᱱᱟᱜ ᱢᱮᱭᱟ ᱚᱱᱟᱧ ᱢᱮᱱᱪᱚᱭᱮᱫᱟ
ᱚᱻ ᱚᱞᱚᱜ ᱯᱟᱲᱦᱟᱜ ᱠᱚᱫᱚ ᱠᱷᱚᱱ ᱵᱟᱹᱜᱤ ᱦᱩᱭ ᱟᱠᱟᱱᱟ᱾
ᱟᱪᱪᱷᱟ ᱟᱪᱪᱷᱟ
ᱦᱩᱭ ᱮᱱᱟ ᱢᱤᱫ ᱵᱚᱪᱷᱚᱨ ᱵᱮᱥᱤ ᱫᱚ ᱟᱣᱨᱤ
ᱟᱪᱪᱟ ᱟᱪᱪᱷᱟ ᱜᱚᱢᱠᱮ ᱛᱤᱹᱱᱥᱹᱜ ᱦᱟᱹᱵᱤᱡᱮᱱ ᱯᱟᱲᱦᱟᱣ ᱠᱟᱱᱟ ᱛᱷᱟᱲᱟ ᱵᱮᱱ ᱞᱟᱹᱭ ᱞᱮᱠᱷᱟᱱ
ᱚᱭᱛᱚ ᱵᱟᱨᱚ ᱠᱞᱟᱥ ᱯᱚᱨ ᱜᱮ ᱵᱟᱜᱤ ᱦᱳᱭ ᱠᱟᱱᱟ
ᱟᱪᱪᱷᱟ ᱟᱪᱪᱷᱟ ᱦᱳᱭ ᱦᱳᱭ ᱢᱟᱱᱮ ᱡᱟᱦᱟᱸᱞ ᱞᱮᱠᱟᱱ ᱚᱱᱠᱟᱱ ᱠᱟᱨᱚᱱ ᱦᱚᱸ ᱛᱟᱦᱮᱸᱱ ᱫᱟᱲᱮᱭᱟᱜ ᱛᱟᱵᱚᱱᱟ ᱡᱮ ᱚᱲᱟᱜ ᱠᱷᱚᱱ ᱚᱞᱚᱜ ᱯᱟᱲᱦᱟᱣ ᱵᱟᱵᱚᱱ ᱯᱟᱲᱦᱟᱣ ᱫᱟᱲᱮᱭᱟᱜᱼᱟ ᱥᱮ ᱚᱱᱠᱟ ᱴᱟᱠᱟ ᱯᱚᱭᱥᱟ ᱨᱮᱱᱟᱜ ᱥᱚᱢᱚᱥᱥᱟ ᱛᱟᱸᱦᱱ ᱛᱟᱵᱚᱱ ᱜᱮᱭᱟ ᱟᱵᱚ ᱥᱟᱱᱛᱟᱲᱟᱜ ᱫᱚ ᱡᱟᱹᱥᱛᱤ ᱠᱟᱭᱛᱮ ᱨᱮᱸᱜᱮᱡ ᱚᱲᱟᱜ ᱨᱮᱱ ᱦᱚᱲ ᱠᱟᱱᱟᱵᱩᱱ ᱥᱟᱱᱟᱢ ᱦᱚᱲᱜᱤ ᱤᱧᱦᱚᱸ ᱨᱮᱱ ᱦᱚᱲ ᱠᱟᱱ ᱜᱤᱭᱟᱹᱧ ᱟᱫᱚ ᱢᱮᱱᱠᱷᱟᱱ ᱠᱚᱱᱳ ᱠᱟᱨᱚᱱ ᱛᱮ ᱛᱷᱚᱲᱟ ᱦᱟᱸᱜ ᱥᱠᱚᱞᱟᱨᱥᱤᱯ ᱠᱚ ᱧᱟᱢ ᱵᱟᱲᱟᱭᱮᱱᱛᱮ ᱚᱱᱠᱟ ᱛᱚ ᱚᱱᱟ ᱠᱷᱟᱹᱛᱤᱨ ᱛᱮ ᱤᱧ ᱦᱚ ᱛᱷᱚᱲᱟ ᱵᱟᱨᱦᱮᱧ ᱩᱰᱩᱜ ᱫᱟᱲᱮᱭᱟᱫᱟ ᱵᱟᱠᱷᱟᱱᱡ ᱤᱧᱚᱸ ᱯᱟᱞᱮ ᱱᱤᱛ ᱚᱠᱛᱚ ᱪᱟᱥᱵᱟᱥ ᱨᱮᱧ ᱞᱟᱜᱟᱣ ᱠᱚᱜᱼᱟ ᱢᱮᱱᱫᱚ ᱢᱟᱴᱷᱷᱟᱴ ᱠᱚᱨᱮ ᱛᱟᱦᱮᱸᱱᱳᱭᱜ ᱛᱤᱧ ᱡᱟᱭᱦᱳᱠ ᱚᱱᱟ ᱠᱚ ᱱᱤᱭᱟᱹ ᱫᱚᱞᱟᱝ ᱜᱚᱞᱯᱷᱚᱭᱮᱫᱟ ᱵᱟᱞᱟᱝ ᱜᱚᱞᱯᱷᱚᱭᱟ ᱛᱚᱵᱮ ᱞᱟᱹᱭ ᱛᱟᱝ ᱢᱮ ᱜᱚᱝᱠᱮ ᱮ ᱟᱯᱮ ᱡᱮ ᱱᱤᱛ ᱚᱠᱛᱚ ᱟᱯᱮ ᱟᱹᱛᱩ ᱨᱮᱱᱟᱜ ᱪᱮᱫ ᱞᱮᱠᱟ ᱠᱚ ᱢᱟᱹᱭ ᱵᱟᱹᱵᱩ ᱛᱟᱠᱚ ᱪᱮᱫ ᱞᱮᱠᱟ ᱠᱚ ᱯᱟᱲᱦᱟᱜ ᱠᱟᱱᱟ
ᱦᱩᱸ ᱟᱹᱛᱩ ᱠᱚᱨᱮ ᱫᱚ ᱯᱨᱟᱭ
ᱟ ᱠᱚᱱᱳ ᱩᱱᱟᱹᱜ ᱫᱚ ᱵᱟᱢ ᱥᱤᱱᱤᱭᱟᱨᱟ ᱯᱟᱞᱮᱫ ᱛᱚ ᱟᱢ ᱢᱮᱱᱫᱟ ᱢᱤᱫ ᱵᱚᱪᱷᱚᱨᱮᱢ
ᱢᱤᱫ ᱵᱚᱪᱷᱚᱨ ᱦᱩᱭ ᱮᱱᱟ ᱡᱮ ᱯᱟᱲᱦᱟᱜ ᱮᱢ ᱵᱟᱹᱜᱤ ᱠᱮᱫᱟ ᱵᱟᱨᱚ ᱠᱞᱟᱥ ᱦᱟᱵᱤᱡ ᱟᱢᱜ ᱦᱚᱸ ᱢᱚᱴᱟ ᱢᱩᱴᱤ ᱵᱚᱭᱮᱥ ᱫᱚ ᱠᱷᱩᱵ ᱮᱠᱴᱟ ᱡᱟᱥᱛᱤ ᱫᱚ ᱵᱟᱝ ᱠᱟᱱ ᱛᱟᱢᱟ
ᱟᱢᱟᱜ ᱵᱚᱭᱮᱡ ᱫᱚ ᱥᱟᱛᱮᱨᱚ ᱜᱟᱱ ᱦᱩᱭᱩᱜ ᱛᱟᱢᱟ ᱥᱮ ᱪᱮᱫ
ᱦ ᱵᱮᱥᱤ
ᱜᱚᱝᱠᱮ ᱢᱮᱱ ᱠᱮᱫᱟᱢ ᱡᱮ ᱢᱤᱫ ᱵᱚᱪᱷᱚᱨ ᱦᱩᱭᱮᱱ ᱛᱟᱢᱟ ᱟᱲᱟᱜ ᱠᱟᱫᱟᱢ ᱯᱟᱲᱦᱟᱜ ᱥᱟᱛᱮᱨᱚ ᱵᱮᱥᱤ ᱫᱚ ᱪᱮᱠᱟ ᱦᱩᱭᱩᱜᱼᱟ ᱡᱟᱭᱦᱳᱠ ᱚᱱᱟ ᱱᱤᱭᱟᱹ ᱫᱚ ᱵᱟᱞᱟᱝ ᱜᱚᱞᱯᱷᱚᱭᱟ
ᱦᱳᱭ ᱦᱳᱭ
ᱟᱪᱪᱷᱟ ᱴᱷᱤᱠ ᱜᱮᱮᱭᱟ ᱟᱫᱚ ᱜᱚᱢᱠᱮ ᱛᱟᱦᱚᱞᱮ ᱫᱚ ᱵᱮᱥᱤᱛᱟᱢ ᱠᱷᱟᱱ ᱛᱟᱦᱚᱞᱮ ᱵᱟᱨᱚ ᱠᱞᱟᱥ ᱫᱚ ᱪᱮᱫ ᱞᱮᱠᱟ ᱢᱟᱱᱮ ᱢᱤᱫ ᱵᱚᱪᱷᱚᱨᱢ ᱟᱲᱟᱜ ᱠᱟᱫᱟ ᱞᱟᱹᱭᱮᱫᱟ
ᱟᱫᱚ ᱱᱚᱜᱚᱭ ᱛᱷᱚᱲᱟ ᱞᱮᱴ ᱠᱟᱛᱮᱜ ᱜᱮ ᱵᱷᱚᱨᱛᱤ ᱠᱟᱱ ᱛᱟᱦᱮᱱᱟ ᱥᱮ ᱤᱥᱠᱩᱞ
ᱳᱳ ᱟᱪᱪᱷᱟ ᱟᱪᱪᱷᱟ ᱡᱟᱭᱦᱳᱠ
ᱟᱞᱮ ᱠᱷᱚᱱ ᱫᱚ ᱥᱟᱺᱜᱤᱧ ᱜᱮᱭᱟ ᱛᱚ ᱦᱟᱭ ᱤᱥᱠᱩᱞ ᱫᱚ
ᱚᱻ
ᱟᱞᱮ ᱟᱹᱛᱩ ᱠᱷᱚᱱ ᱫᱚ ᱛᱷᱚᱲᱟ ᱥᱟᱜᱤᱧ ᱧᱚᱜ ᱜᱮᱭᱟ ᱪᱟᱞᱟᱣ ᱚᱥᱩᱵᱤᱫᱷᱟ ᱜᱮᱭᱟ ᱥᱮ
ᱦᱳᱭ ᱦᱳᱭ ᱦᱳᱭ ᱛᱟᱦᱚᱞᱮ ᱜᱚᱢᱠᱮ ᱱᱤᱛ ᱚᱠᱛᱚ ᱫᱚ ᱛᱟᱦᱚᱞᱮ ᱪᱮᱫ ᱠᱚᱢ ᱪᱤᱠᱟ ᱵᱟᱲᱟᱭ ᱜᱮᱭᱟ ᱚᱲᱟᱜ ᱨᱮᱜᱮ ᱠᱟᱹᱢᱤ ᱦᱚᱨᱟ
ᱦᱮᱸ ᱚᱲᱟᱜ ᱚᱲᱟᱜ ᱠᱚᱨᱮᱱᱟᱜ ᱜᱮ ᱧᱮᱞ ᱵᱟᱲᱟᱭ ᱦᱩᱭᱩᱜᱼᱟ ᱴᱟᱠ ᱴᱩᱠ ᱠᱟᱹᱢᱤ ᱦᱩᱭᱩᱜᱼᱟ ᱡᱟᱦᱟ ᱠᱚᱨᱮ ᱧᱟᱢᱚᱜ ᱠᱷᱟᱱ
ᱚᱻᱚᱱᱟ ᱦᱚᱸ ᱱᱟᱯᱟᱭ ᱠᱟᱱ ᱜᱮᱭᱟ ᱡᱟᱦᱟᱱᱟᱜ ᱥᱚᱝᱥᱟᱨ ᱪᱟᱞᱟᱣ ᱞᱟᱹᱜᱤᱫ ᱫᱚ ᱱᱚᱣᱟ ᱠᱚᱫᱚ ᱠᱚᱨᱟᱣ ᱫᱚᱨᱠᱟᱨ ᱠᱟᱱ ᱜᱮᱭᱟ
ᱟᱻ ᱟᱪᱪᱷᱟ ᱜᱚᱝᱠᱮ ᱤᱱᱟᱹ ᱪᱷᱟᱲᱟ ᱠᱟᱛᱮᱜ ᱟᱻᱚᱱᱠᱟ ᱡᱮ ᱥᱟᱹᱜᱤᱧ ᱥᱮᱫ ᱪᱮᱫ ᱠᱚᱢ ᱩᱭᱦᱟᱹᱨ ᱵᱟᱲᱟ ᱟᱠᱟᱫᱟ
ᱥᱟᱹᱜᱤᱱ ᱥᱮᱫ
ᱢᱟᱱᱮ ᱛᱟᱭᱚᱢ ᱫᱟᱨᱟᱢ ᱪᱮᱫ ᱮᱢ ᱪᱮᱠᱟᱭᱟ ᱚᱱᱟ ᱪᱮᱫ ᱮᱢ ᱩᱭᱦᱟᱹᱨ ᱠᱟᱫᱟ ᱚᱱᱟᱧ ᱢᱮᱱ ᱫᱟ
ᱦᱮ ᱚᱯᱟ ᱛᱚ ᱮᱠᱷᱚᱱ ᱫᱚ ᱵᱚᱞ ᱠᱷᱮᱞᱟ ᱨᱮᱜᱤ ᱵᱮᱥᱤ ᱫᱚ ᱢᱮᱱᱟᱜ ᱟᱠᱟᱫᱟ ᱪᱟᱱᱥ ᱫᱚ
ᱦᱳᱭ ᱜᱚᱝᱠᱮ ᱚᱱᱟ ᱢᱟᱧ ᱵᱩᱡᱽ ᱠᱮᱫᱟ ᱠᱤᱱᱛᱩ ᱵᱚᱞ ᱠᱷᱮᱞᱟ ᱠᱟᱛᱮᱫ ᱟᱢ ᱠᱤ ᱡᱟᱦᱟᱱᱟᱜ ᱮᱢ ᱪᱤᱠᱟᱹ ᱫᱟᱲᱮᱭᱟᱜ-ᱟ ᱚᱱᱠᱟᱱ ᱡᱟᱦᱟᱱ ᱠᱞᱟᱵᱽ ᱨᱮ ᱢᱮᱱᱟᱜ ᱢᱮᱭᱟ
ᱵᱟ ᱠᱮᱞᱟᱵ ᱨᱮᱫᱚ ᱮᱠᱷᱚᱱ ᱫᱚ ᱵᱟᱹᱱᱩᱜ ᱤᱧᱟ
ᱛᱟᱦᱚᱞᱮ ᱢᱟᱱᱮ ᱵᱚᱞ ᱠᱷᱮᱞᱟ ᱛᱮᱢ ᱞᱟᱦᱟ ᱫᱟᱲᱮᱭᱟᱜ-ᱟ ᱮᱠᱢᱟᱛᱨᱚ ᱠᱳᱱᱳ ᱞᱟᱹᱴᱩ ᱠᱮᱞᱟᱵᱽ ᱨᱮᱢ ᱛᱟᱦᱮᱱᱟ ᱟᱨ ᱤᱱᱰᱤᱭᱟ ᱨᱮᱫᱚ ᱵᱚᱞ ᱠᱷᱮᱞᱟ ᱨᱮᱫᱚ ᱵᱟᱵᱚ ᱞᱟᱦᱟ ᱫᱟᱲᱮᱭᱟᱜ-ᱟ ᱮᱠᱷᱚᱱ ᱱᱤᱭᱟᱹ ᱚᱠᱛᱚ ᱫᱚ ᱡᱟᱦᱟᱸ ᱧᱮᱞᱚᱜ ᱠᱟᱱᱟ ᱡᱟᱦᱟᱸ ᱟᱢ ᱡᱩᱫᱤ ᱡᱟᱦᱟᱱᱟᱜ ᱮᱢ ᱢᱮᱱ ᱠᱷᱟᱱ ᱜᱮ ᱠᱷᱮᱯ ᱠᱷᱮᱞ ᱠᱟᱛᱮᱫ ᱜᱚᱝᱠᱮ ᱤᱧᱦᱚ ᱢᱤᱫᱴᱮᱱ ᱠᱷᱮᱯ ᱯᱞᱮᱭᱟᱨ ᱠᱟᱱ ᱜᱤᱭᱟᱹᱧ ᱛᱚ ᱚᱱᱟ ᱠᱚ ᱵᱟᱹᱜᱤ ᱠᱟᱛᱮᱜ ᱱᱤᱛᱚᱜ ᱱᱤᱛ ᱚᱠᱛᱚ ᱤᱧ ᱚᱞᱚᱜ ᱯᱟᱲᱦᱟᱜ ᱥᱮᱫ ᱫᱷᱮᱭᱟᱱᱤᱧ ᱮᱢ ᱠᱟᱫᱟ ᱜᱚᱢᱠᱮ ᱤᱧ ᱥᱤᱡᱤᱱ ᱨᱮ ᱛᱤᱱ ᱞᱟᱠᱷ ᱴᱟᱠᱟ ᱠᱟᱛᱤᱧ ᱤᱱᱠᱟᱢᱮᱫ ᱠᱟᱱ ᱛᱟᱦᱮᱱᱟ
ᱤᱱᱟᱹ
ᱦᱳᱭ ᱡᱟᱭᱦᱳᱠ ᱛᱚ ᱚᱱᱟᱫᱚ ᱢᱟᱨᱤ ᱠᱟᱛᱷᱟ ᱠᱟᱱᱟ ᱤᱧᱟᱹᱜ
ᱦᱳᱭ ᱦᱳᱭ ᱟᱪᱪᱷᱟ ᱜᱚᱝᱠᱮ ᱟᱫᱚ ᱛᱚᱵᱮ ᱪᱟᱥᱵᱟᱥ ᱫᱚ ᱪᱮᱫ ᱠᱚ ᱪᱟᱥ ᱵᱟᱥ ᱜᱮᱭᱟ ᱟᱯᱮ ᱫᱚ
ᱚᱭ ᱟ ᱦᱩᱲᱩ ᱠᱩᱜᱮ ᱟᱨ ᱮᱠᱷᱚᱱ ᱫᱚ ᱦᱩᱲᱩ ᱵᱟ ᱚᱲᱟᱜ ᱠᱚᱨᱮ ᱫᱚ ᱚᱲᱟᱜ ᱞᱟᱹᱜᱤᱫ ᱪᱟᱥ ᱥᱚᱵᱡᱤ
ᱚᱻ
ᱵᱟᱥ ᱤᱱᱟᱹ ᱵᱟᱨᱭᱟ ᱜᱮ
ᱟᱫᱚ ᱟᱫᱚ ᱜᱚᱝᱠᱮ ᱟᱫᱚ ᱥᱟᱵ ᱠᱟᱜ ᱢᱮ ᱟᱫᱚ ᱛᱤᱱᱟᱹᱜ ᱜᱟᱱ ᱠᱷᱮᱛ ᱢᱮᱱᱟᱜ ᱛᱟᱯᱮᱭᱟ ᱟᱯᱮᱭᱟᱜ ᱫᱚ
ᱠᱷᱮᱛ ᱫᱚ ᱢᱮᱱᱟᱜ ᱛᱟᱞᱮᱭᱟ ᱚ ᱥᱟᱛᱴᱤ ᱜᱟᱱ ᱦᱮᱸ ᱥᱟᱛ ᱥᱟᱛ ᱟᱴᱴᱤ ᱫᱚ ᱦᱩᱭᱩᱜ ᱜᱮᱭᱟ
ᱵᱷᱤᱜᱷᱟᱹ ᱦᱤᱥᱟᱵ ᱞᱤᱧ ᱞᱟᱹᱭ ᱞᱮᱠᱷᱟᱱ ᱛᱤᱹ ᱪᱤᱠᱟ ᱠᱟᱛᱮ ᱛᱤᱱᱟᱜ ᱜᱟᱱ ᱵᱤᱜᱷᱟ ᱦᱩᱭᱩᱜ ᱛᱱᱟᱹᱜ ᱵᱤᱜᱷᱟ ᱦᱩᱭᱩᱜ ᱛᱟᱯᱮᱭᱟ
ᱵᱤᱜᱷᱟᱹᱻ ᱛᱤᱱᱟᱹᱜ ᱵᱤᱜᱷᱟᱹ ᱦᱚᱭᱚᱜ ᱛᱮ ᱦᱩᱸ ᱠᱟ ᱪᱟᱨ ᱯᱟᱸᱪ᱾
ᱟᱪᱪᱷᱟ ᱟᱪᱪᱷᱟ ᱟᱞᱮ ᱦᱚᱸ ᱚᱱᱠᱟ ᱜᱮ ᱢᱮᱱᱟᱜ ᱛᱟᱞᱮᱭᱟ ᱵᱚᱞᱮ ᱚᱱᱟ ᱠᱷᱚᱱ ᱟᱞᱮᱦᱚᱸ ᱯᱟᱸᱪ ᱵᱤᱜᱷᱟᱹ ᱜᱟᱱ ᱢᱮᱱᱟᱜ ᱛᱟᱞᱮᱭᱟ ᱚᱸ ᱟᱫᱚ ᱟᱞᱮ ᱫᱚ ᱛᱷᱚᱲᱟ ᱪᱟᱥᱵᱟᱥ ᱨᱮᱱ ᱦᱚᱲ ᱵᱟᱹᱱᱩᱜ ᱠᱚᱣᱟ ᱵᱚᱞᱮ ᱡᱚᱛᱚ ᱦᱚᱲᱜᱮ ᱵᱟᱦᱨᱮ ᱨᱮᱠᱚ ᱛᱟᱦᱮᱱ ᱛᱟᱞᱮᱭᱟ᱾ ᱩᱸ ᱟᱫᱚ ᱤᱧ ᱵᱟᱵᱟ ᱚᱱᱠᱟᱭ ᱟᱨ ᱠᱤ ᱩᱱᱠᱩ ᱦᱚᱲ ᱫᱤᱭᱮ ᱪᱟᱥ ᱦᱩᱪᱩᱭᱟ ᱠᱷᱟᱹᱞᱤ ᱟᱫᱚ ᱡᱟᱦᱟᱸ ᱛᱤᱱᱟᱹᱜ
ᱯᱚᱭᱥᱟ ᱧᱟᱢᱚᱜ-ᱟ ᱚᱱᱠᱟ ᱯᱚᱭᱥᱟ ᱫᱚ ᱵᱟᱝ ᱧᱟᱢᱚᱜ-ᱟ, ᱛᱤᱱᱟᱹᱜ ᱜᱟᱱ ᱧᱟᱢᱚᱜ ᱪᱟᱥ ᱜᱮᱛᱚ ᱥᱮᱭ ᱨᱚᱠᱚᱢ ᱫᱚ ᱪᱮᱫ ᱵᱟᱝ ᱦᱩᱭᱩᱜ ᱜᱮᱭᱟ᱾ ᱠᱷᱟᱹᱞᱤ ᱟᱢ ᱯᱚᱭᱥᱟᱢ ᱞᱟᱜᱟᱣᱟ ᱚᱱᱟ ᱯᱚᱭᱥᱟ ᱜᱮ ᱟᱨᱠᱤ ᱚᱱᱠᱟ ᱟᱨ ᱠᱤ ᱮᱯᱷ ᱰᱤ ᱠᱟᱜ ᱠᱟᱢ ᱢᱟᱱᱮ ᱯᱷᱤᱠᱥ ᱚᱯᱚᱡᱤᱴ ᱞᱮᱠᱟ ᱱᱚᱣᱟ ᱫᱚ ᱛᱟᱭᱚᱢ ᱛᱟᱭᱚᱢ ᱫᱟᱨᱟᱢ ᱚᱱᱟ ᱯᱚᱭᱥᱟᱢ ᱧᱟᱢᱟ ᱢᱟᱱᱮ ᱠᱷᱟᱴᱟᱣ ᱜᱮ ᱦᱩᱭᱩᱜ ᱛᱟᱢᱟ ᱟᱨ ᱪᱮᱫ ᱵᱟᱝ᱾
ᱦᱩᱸ
ᱟᱫᱚ ᱜᱚᱝᱠᱮ ᱟᱯᱮ ᱥᱮᱫ ᱫᱚ ᱢᱤᱫ ᱫᱷᱟᱱ ᱪᱟᱥ ᱦᱩᱭᱩᱜ-ᱟ ᱥᱮ ᱵᱟᱨᱫᱷᱟᱱ ᱪᱟᱥ ᱦᱩᱭᱩᱜ-ᱟ?
ᱟᱞᱮ ᱥᱮᱫ ᱫᱚ ᱱᱚᱛᱮ ᱫᱚ ᱢᱤᱫ ᱪᱷᱚᱴ ᱜᱮ᱾
ᱦᱚᱸ ᱦᱚᱸ ᱦᱚᱸ ᱦᱚᱸ
ᱚᱱᱠᱟ ᱫᱟᱜ ᱜᱮ ᱵᱟᱭ ᱫᱟᱜ ᱥᱮ ᱚᱱᱟ ᱦᱚᱛᱮ ᱛᱮ
ᱟᱪᱪᱷᱟ ᱟᱪᱪᱷᱟ ᱫᱚ ᱡᱷᱟᱲᱠᱷᱚᱱᱰ ᱥᱮ ᱪᱮᱫ?
ᱵᱟᱝᱟ ᱵᱟᱝᱟ ᱵᱟᱝᱜᱟᱞ᱾
ᱵᱟᱝᱜᱟᱞ ᱨᱮᱜᱮ
ᱦᱩᱸ ᱵᱟᱝᱜᱟᱞ ᱨᱮᱜᱮ᱾
ᱟᱪᱪᱷᱟ ᱟᱪᱪᱷᱟ ᱟᱪᱪᱷᱟ ᱦᱩᱸ ᱟᱞᱮ ᱦᱚᱸ ᱵᱟᱝᱜᱟᱞ ᱤᱧ ᱦᱚᱸ ᱵᱟᱝᱜᱟᱞ ᱨᱮᱱ ᱠᱟᱱ ᱜᱤᱭᱟᱹᱧ᱾ ᱡᱟᱭᱦᱳᱠ ᱟᱫᱚ ᱜᱚᱝᱠᱮ ᱟᱻ ᱟᱯᱮ ᱟᱛᱩᱨ ᱨᱮ ᱚᱞᱚᱜ ᱯᱟᱲᱦᱟᱜ ᱨᱮᱱᱟᱜ ᱦᱟᱨ ᱢᱟᱱᱮ ᱟᱯᱮ ᱟᱹᱛᱩᱨᱮᱱ ᱢᱟᱹᱭ ᱵᱟᱹᱵᱩ ᱪᱮᱫ ᱠᱚ ᱠᱚ ᱚᱞᱚᱜ ᱯᱟᱲᱦᱟᱜ ᱠᱟᱱᱟ ᱵᱚᱞᱮ ᱚᱱᱟᱧ ᱛᱷᱚᱲᱟᱧ ᱠᱩᱞᱤ ᱞᱮᱫ ᱢᱮᱭᱟ ᱵᱟᱢ ᱞᱟᱹᱭ ᱞᱮᱫᱟ᱾
ᱵᱮᱝᱜᱚᱞᱤ᱾ ᱚ ᱚᱞ ᱪᱤᱠᱤ ᱦᱚᱸᱠᱚ ᱯᱟᱲᱦᱟᱣ ᱮᱜ ᱜᱮᱭᱟ ᱠᱚᱴᱤ ᱦᱮᱱᱟᱜ ᱠᱚᱣᱟ᱾
ᱟᱪᱪᱷᱟ᱾
ᱛᱚ ᱫᱚᱥ ᱵᱟᱨᱚ ᱡᱚᱱ ᱜᱟᱱ᱾
ᱦᱳᱭᱻᱦᱳᱭ ᱢᱟᱱᱮ ᱤᱱᱟ ᱪᱷᱟᱰᱟ ᱠᱟᱛᱮ ᱠᱟᱹᱴᱤᱡ ᱠᱟᱹᱴᱤᱡ ᱠᱚ ᱡᱟᱦᱟᱸᱭ ᱢᱟᱹᱭ ᱵᱟᱹᱵᱩ ᱛᱟᱠᱚ ᱠᱚ ᱦᱟᱨᱟᱜ ᱠᱟᱱ ᱜᱮᱭᱟ ᱩᱱᱠᱩ ᱤᱥᱠᱩᱞ ᱠᱚᱠᱚ ᱪᱟᱞᱟᱜ ᱠᱟᱱ ᱜᱮᱭᱟ ᱛᱚ?
ᱦᱩᱸ ᱦᱩᱸ ᱩᱱᱠᱩ ᱠᱚᱫᱚ ᱡᱚᱛᱚ ᱞᱮᱠᱟ ᱪᱟᱞᱟᱜ᱾
ᱦᱚᱸ ᱡᱟᱭᱦᱳᱠ ᱚᱱᱟ ᱫᱚ ᱪᱟᱞᱟᱜ ᱫᱚᱨᱠᱟᱨ ᱠᱟᱱᱟ᱾
ᱦᱳᱭ
ᱦᱳᱭ ᱦᱳᱭ ᱜᱚᱝᱠᱮ ᱢᱟ ᱛᱚᱵᱮ ᱟᱫᱚ ᱟᱢ ᱡᱩᱫᱤ ᱡᱟᱦᱱᱟᱜ ᱠᱩᱠᱞᱤ ᱠᱚ ᱢᱮᱱᱟᱜ ᱛᱟᱢ ᱠᱷᱟᱱ ᱫᱚᱦᱚᱭ ᱢᱮ ᱤᱧ ᱪᱮᱛᱟᱱ? ᱤᱧ ᱞᱟᱹᱭ ᱨᱮᱱᱟᱜ ᱤᱧ ᱪᱮᱥᱴᱟᱭᱟ᱾
ᱪᱮᱫ ᱤᱧ ᱠᱩᱞᱤ ᱢᱮᱭᱟ ᱜᱚᱝᱠᱮ ᱤᱧ ᱫᱚ᱾
ᱢᱟᱥᱮ ᱟᱢ ᱪᱮᱫ ᱵᱟᱲᱟᱭ ᱥᱟᱱᱟᱭᱮᱫ ᱢᱮᱭᱟ᱾ ᱟᱢ ᱟᱢ ᱡᱟᱦᱟᱸᱱᱟᱜ ᱠᱩᱠᱞᱤ ᱜᱮ ᱫᱚᱦᱚᱭ ᱢᱮ, ᱡᱚᱛᱚ ᱨᱮᱱᱟᱜ ᱮᱱᱥᱟᱨ ᱤᱧ ᱴᱷᱮᱱ ᱢᱮᱱᱟᱜ ᱠᱟᱫᱟ᱾
ᱡᱟᱦᱟᱱᱟᱜ ᱜᱮ ᱫᱚᱦᱚᱭ ᱢᱮ᱾
ᱤᱧ ᱢᱮ ᱢᱮᱜ ᱠᱟᱱ ᱛᱟᱦᱮᱱᱤᱧ ᱱᱤᱭᱟᱹ ᱮᱯ ᱫᱚ ᱟᱢ ᱪᱮᱫ ᱞᱮᱠᱟᱛᱮᱢ ᱵᱟᱲᱟᱭ ᱠᱮᱫ ᱛᱮ?
ᱜᱚᱝᱠᱮ ᱜᱚᱝᱠᱮ ᱱᱚᱣᱟ ᱮᱯᱞᱤᱠᱮᱥᱚᱱ ᱫᱚᱧ ᱵᱟᱲᱟᱭ ᱧᱟᱢ ᱠᱮᱫᱟ ᱱᱚᱣᱟ ᱫᱚ ᱱᱚᱝᱠᱟ ᱜᱮ ᱤᱧ ᱫᱚ ᱞᱟᱦᱟ ᱠᱷᱚᱱ ᱜᱮ ᱟᱭᱢᱟ ᱟᱭᱢᱟ ᱚᱱᱠᱟ ᱠᱚᱢ ᱤᱭᱟᱹ ᱠᱚᱨᱮ ᱵᱚᱞᱮ ᱚᱱᱠᱟ ᱟᱭᱢᱟᱧ ᱠᱟᱹᱢᱤ ᱠᱟᱫᱟ ᱥᱩᱫᱩ ᱱᱚᱣᱟ ᱮᱯᱞᱤᱠᱮᱥᱚᱱ ᱫᱚ ᱵᱟᱝ ᱟᱨᱚ, ᱮᱴᱟᱜ ᱠᱤᱪᱷᱩ ᱦᱚᱸᱧ ᱠᱟᱹᱢᱤ ᱠᱟᱜ ᱜᱮᱭᱟ, ᱟᱭᱢᱟ ᱯᱞᱟᱴᱯᱷᱚᱨᱚᱢ ᱢᱮᱱᱟᱜ ᱠᱟᱫᱟ ᱾ ᱛᱚ ᱱᱚᱝᱠᱟ ᱜᱮ ᱢᱤᱫᱴᱮᱱ ᱱᱚᱣᱟ ᱦᱚᱸ ᱚᱱᱠᱟᱱ ᱢᱤᱫᱴᱮᱱ ᱯᱞᱟᱴ ᱯᱷᱚᱨᱚᱢ ᱠᱟᱱ ᱜᱮᱭᱟ, ᱪᱮᱫᱟᱜ ᱡᱮ ᱤᱧ ᱟᱭᱢᱟ ᱠᱤᱪᱷᱩᱧ ᱠᱟᱹᱢᱤ ᱜᱮᱭᱟ ᱩᱭᱠᱤᱯᱰᱤᱭᱟ ᱠᱚᱨᱮ ᱦᱚᱸᱧ ᱠᱟᱹᱢᱤ ᱜᱮᱭᱟ ᱾ ᱟᱨ ᱛᱟᱨᱯᱚᱨᱮ ᱤᱱᱟᱹ ᱪᱷᱟᱰᱟ ᱠᱟᱛᱮ ᱟᱭᱢᱟ ᱵᱚᱞᱮ ᱟᱭᱢᱟ ᱯᱞᱟᱴᱯᱷᱚᱨᱚᱢ ᱧᱩᱛᱩᱢ ᱱᱚᱸᱰᱮ ᱫᱚ ᱧᱩᱛᱩᱢ ᱫᱚ ᱵᱟᱝ ᱞᱟᱹᱭ ᱜᱟᱱᱚᱜᱼᱟ ᱾ ᱢᱮᱱᱠᱷᱟᱱ ᱟᱭᱢᱟ ᱠᱤᱪᱷᱩ ᱠᱚᱨᱮ ᱜᱤᱧ ᱠᱟᱹᱢᱤ ᱠᱟᱫᱟ ᱾ ᱟᱫᱚ ᱤᱧ ᱫᱚ ᱱᱚᱣᱟ ᱠᱚᱫᱚᱧ ᱵᱟᱲᱟᱭ ᱜᱮᱭᱟ ᱟᱭᱢᱟ, ᱤᱧ ᱦᱚᱧ ᱢᱚᱱᱮ ᱞᱮᱷᱟᱱᱡ ᱡᱮ ᱤᱧ ᱚᱱᱠᱟ ᱴᱮᱱᱰᱟᱨ ᱤᱧ ᱥᱟᱵ ᱫᱟᱲᱮᱭᱟᱜᱼᱟ ᱾ ᱵᱚᱞᱮ ᱟᱫᱚ ᱱᱚᱝᱠᱟ ᱜᱮ
ᱟ
ᱟᱢ ᱫᱚ ᱪᱮᱫᱠᱟᱢ ᱵᱟᱲᱟᱭ ᱠᱮᱫᱟ?
ᱤᱧ ᱫᱚ ᱜᱟᱛᱮ ᱞᱟᱹᱭ ᱠᱟᱣ ᱤᱧ ᱛᱮ ᱚᱱᱟᱛᱤᱧ ᱵᱟᱲᱟᱭᱮᱱᱟ ᱵᱚᱞᱮ
ᱢᱟ ᱡᱩᱫᱤ ᱟᱨᱚ ᱡᱟᱦᱟᱱ ᱠᱩᱠᱞᱤ ᱠᱚ ᱢᱮᱱᱟᱜ ᱛᱟᱢ ᱠᱷᱟᱡ, ᱚᱱᱠᱟ ᱡᱟᱦᱟᱸ ᱞᱮᱠᱟᱢ ᱨᱚᱲᱟ ᱚᱱᱠᱟ ᱯᱚᱭᱥᱟᱢ ᱧᱟᱢᱟ ᱾ ᱛᱚ ᱚᱱᱟ ᱠᱷᱟᱹᱛᱤᱨ ᱛᱤᱧ ᱢᱮᱛᱟᱢ ᱠᱟᱱᱟ ᱡᱟᱦᱟᱸ ᱞᱮᱠᱟᱜᱮ ᱨᱚᱲ ᱢᱟᱱᱮ ᱟᱢ ᱠᱩᱠᱞᱤ ᱠᱚ ᱫᱚᱦᱚᱭ ᱢᱮ ᱥᱮ ᱟᱢ ᱨᱚᱲ ᱢᱮ ᱡᱟᱦᱟᱱᱟᱜ ᱜᱮ᱾
ᱦᱳᱭ ᱜᱚᱝᱠᱮ ᱚᱲᱟᱜ ᱠᱚᱨᱮ ᱫᱚ ᱛᱤᱱᱟᱹᱜ ᱦᱚᱲ ᱢᱮᱱᱟᱜ ᱯᱮᱛᱮ?
ᱜᱚᱝᱠᱮ ᱱᱚᱣᱟ ᱫᱚ ᱯᱟᱨᱥᱚᱱᱟᱞ ᱡᱤᱱᱤᱥ ᱠᱟᱱᱟ ᱥᱮ, ᱱᱚᱣᱟ ᱫᱚ ᱞᱟᱹᱭ ᱵᱟᱝ ᱜᱟᱱᱚᱜᱼᱟ᱾ ᱪᱮᱫᱟᱜ ᱡᱮ ᱱᱚᱣᱟ ᱫᱚ ᱱᱚᱣᱟ ᱨᱮᱫᱚ ᱱᱚᱣᱟ ᱵᱟᱵᱩ ᱞᱟᱹᱭᱟ ᱾ ᱟᱢᱟᱜ ᱧᱩᱛᱩᱢ ᱵᱟᱹᱧ ᱠᱩᱞᱤ ᱫᱟᱲᱮ ᱟᱢᱟ, ᱥᱮ ᱟᱢ ᱚᱠᱟ ᱚᱲᱟᱜ ᱛᱟᱢ ᱚᱱᱟ ᱠᱚᱫᱚ ᱵᱟᱹᱧ ᱠᱩᱞᱤ ᱫᱟᱲᱮ ᱟᱢᱟ, ᱱᱚᱣᱟ ᱯᱟᱨᱥᱚᱱᱟᱞ ᱡᱤᱱᱤᱥ ᱵᱟᱫ ᱠᱟᱛᱮ ᱟᱢ ᱡᱟᱦᱱᱟᱜ ᱠᱩᱞᱤᱧ ᱢᱮ ᱡᱚᱛᱚᱧ ᱞᱟᱹᱭ ᱟᱢᱟ ᱾
ᱦᱸ ᱛᱚ ᱮᱠᱷᱱᱚ ᱫᱟᱜᱮᱜ ᱜᱮᱭᱟ ᱥᱮ ᱜᱚᱝᱠᱮ?
ᱫᱟᱜ ᱫᱚᱭ ᱟᱹᱥᱩᱲ ᱠᱮᱜᱼᱟ ᱱᱤᱛ ᱫᱚ ᱟᱫᱚ ᱵᱟᱭ ᱫᱟᱜ ᱮᱫᱟ ᱫᱟᱜ ᱫᱚ ᱾ ᱟᱫᱚ ᱟᱯᱮ ᱥᱮᱜ ᱜᱮ ᱫᱟᱜ ᱡᱟᱹᱲᱤ ᱠᱚᱫᱚ ᱠᱚᱢ ᱜᱮᱢ ᱞᱟᱹᱭ ᱠᱮᱜᱼᱟ ᱾ ᱦᱩᱛᱚ ᱟᱞᱮ ᱥᱮᱫ ᱫᱚ ᱫᱟᱜ ᱡᱟᱹᱲᱤ ᱠᱚ ᱫᱚ ᱢᱟᱱᱮ ᱫᱤᱱᱟᱹᱢ ᱜᱮ ᱫᱟᱜᱼᱟ ᱾ ᱪᱮᱫᱟᱜ ᱡᱮ ᱟᱞᱮ ᱥᱮᱫ ᱫᱚ, ᱟᱹᱰᱤ ᱢᱟᱨᱮ ᱢᱟᱨᱮ ᱫᱟᱨᱮ ᱢᱮᱱᱟᱜ ᱠᱟᱫᱟ ᱨᱟᱥᱛᱟ ᱫᱷᱟᱨᱮ ᱫᱷᱟᱨᱮ ᱨᱮᱜᱮ ᱾ ᱟᱞᱮ ᱥᱮᱫ ᱫᱚ ᱫᱤᱱᱟᱹᱢ ᱜᱮ ᱫᱟᱜᱽ ᱼᱟ ᱾
ᱦᱩᱸ ᱢᱮᱱᱮᱜ ᱠᱟᱱ ᱛᱟᱦᱮᱸᱱᱤᱧ ᱫᱚᱦᱚ ᱠᱟᱛᱮᱜ ᱟᱨᱚ ᱠᱚᱞ ᱨᱩᱣᱟᱹᱲ ᱠᱮᱟᱢ ᱪᱮᱠᱟᱛᱮ, ᱫᱚᱥ ᱢᱤᱱᱤᱴ ᱦᱩᱭᱱᱟ ᱵᱟᱨᱚ ᱢᱤᱱᱤᱴ ᱥᱮ ᱤᱱᱟᱹ ᱢᱤᱱᱴ ᱯᱚᱨ ᱠᱟᱴᱟᱜᱼᱟ ᱟᱡ ᱛᱮᱜᱮ ᱾
ᱟᱪᱪᱷᱟ ᱚᱱᱟ ᱵᱟᱨᱚ ᱢᱤᱱᱤᱴ ᱦᱩᱭ ᱞᱮᱱᱠᱷᱟᱱᱡ ᱦᱟᱜ ᱤᱧ ᱤᱧ ᱦᱟᱸᱜ ᱴᱷᱤᱠ ᱤᱧ ᱜᱮᱫᱟ ᱚᱱᱟ ᱠᱚ ᱱᱤᱭᱮ ᱫᱚ ᱜᱚᱢᱠᱮ ᱟᱞᱚᱢ ᱩᱭᱦᱟᱹᱨ ᱛᱟᱞᱟᱝᱼᱟ ᱴᱷᱤᱠ ᱥᱮ ᱛᱚ ᱱᱚᱣᱟ ᱜᱮ ᱵᱚᱞᱮ ᱜᱚᱝᱠᱮ ᱟᱫᱚ ᱴᱷᱤᱠᱜᱮᱭᱟ ᱛᱟᱦᱚᱞᱮ ᱤᱧᱤᱧ ᱠᱚᱞ ᱢᱟᱧ ᱠᱚᱞᱵᱮᱠᱢ ᱠᱟᱱᱟ ᱴᱷᱤᱠ ᱜᱮᱭᱟ
ᱦᱳᱭ